ᱦᱮᱞᱳ
ᱜᱚᱢᱠᱮ ᱡᱚᱦᱟᱨ ᱜᱮ
ᱦᱮᱸ ᱡᱚᱦᱟᱨ ᱜᱮ ᱤᱧ ᱯᱟᱥᱴᱟ ᱠᱷᱚᱱᱟᱜ ᱡᱚᱦᱟᱨ ᱜᱮ ᱟᱨ ᱟᱹᱞᱤᱧ ᱪᱮᱫ ᱞᱮᱠᱟ ᱢᱮᱱᱟᱢ
ᱦᱚᱸ ᱱᱟᱯᱟᱭ ᱜᱮ
ᱚ ᱚᱲᱟᱜ ᱦᱚᱲ ᱠᱚ ᱪᱮᱫ ᱞᱮᱠᱟ ᱢᱮᱱᱟᱜ ᱠᱚᱣᱟ?
ᱱᱟᱯᱟᱭ ᱜᱮ ᱦᱚᱯᱚ ᱱᱤᱛ ᱢᱟ ᱱᱟᱯᱟᱭ ᱵᱟᱲᱟ ᱜᱮ ᱛᱟᱭᱚᱢ ᱢᱤᱫᱤᱱ ᱠᱟᱛᱷᱟ ᱦᱚᱸ ᱵᱟᱝ ᱞᱮᱭᱚᱜᱚ ᱠᱟᱱᱟ ᱟᱫᱚ
ᱦᱳᱭ ᱦᱟᱯᱮᱱ ᱫᱤᱱ ᱪᱮᱫ ᱠᱟᱛᱷᱟ ᱫᱚ ᱵᱟᱝ ᱨᱚᱲᱚᱜᱚᱜ-ᱟ ᱦᱟᱸᱜ
ᱦᱩᱸ
ᱟᱪᱪᱷᱟ ᱞᱟᱹᱭᱮᱜ-ᱟ ᱞᱤᱧ ᱡᱟᱦᱟᱸ ᱱᱟᱜ ᱪᱮᱛᱟᱱ ᱨᱮᱞᱟᱝ ᱛᱷᱩᱛᱤᱭᱟ ᱥᱮ ᱮᱢᱱᱤ ᱤᱭᱟᱹ ᱜᱮ ᱥᱟᱛᱟᱢ ᱥᱟᱵ ᱠᱟᱛᱮᱜ ᱞᱟᱝ ᱛᱷᱩᱛᱤᱭᱟ ᱥᱮ ᱮᱢᱱᱤ ᱜᱮᱞᱟᱝ ᱨᱚᱲᱟ᱾
ᱦᱩᱸ ᱥᱟᱛᱟᱢ ᱪᱮᱛᱟᱱ᱾
ᱢᱟᱥ ᱪᱮᱫ ᱥᱟᱛᱟᱢ ᱢᱟ ᱟᱢᱜᱮ ᱞᱟᱹᱭ ᱛᱟᱞᱟᱝ ᱢᱮ ᱥᱮ ᱤᱧ ᱞᱟᱹᱭᱟ᱾
ᱟᱹᱵᱤᱱ ᱜᱮ ᱞᱟᱹᱭ ᱵᱮᱱ
ᱪᱮᱸᱫ?
ᱟᱵᱤᱱ ᱜᱮ ᱞᱟᱹᱭ ᱵᱤᱱ᱾
ᱞᱟᱹᱭᱮᱜ-ᱟ ᱞᱤᱧ ᱚ ᱪᱟᱥ ᱵᱟᱥ ᱪᱮᱛᱟᱱ ᱚᱞ ᱯᱟᱲᱦᱟᱣ ᱪᱮᱛᱟᱱ ᱦᱩᱞ ᱢᱟᱦᱟᱸ ᱪᱮᱛᱟᱱ ᱠᱚᱨᱮ ᱦᱚᱸ ᱟᱸᱨ ᱟᱰᱤ ᱜᱟᱱ ᱚ ᱛᱷᱩᱛᱤ ᱭᱟᱠᱟᱜ-ᱟ ᱠᱚ᱾
ᱦᱮᱸ᱾
ᱚᱱᱟ ᱵᱟᱛ ᱛᱮ᱾ ᱚᱱᱟ ᱵᱟᱛ ᱛᱮ ᱮᱴᱟ ᱮᱴᱟᱜᱟᱜ ᱤᱭᱟᱹ ᱛᱮ ᱛᱷᱩᱛᱤ ᱦᱩᱭ ᱦᱩᱭᱩᱜ-ᱟ᱾
ᱞᱟᱹᱭ ᱵᱤᱱ ᱫᱚ ᱟᱹᱵᱤᱱ ᱜᱮ ᱚᱠᱟ ᱥᱟᱠᱟᱢ ᱪᱮᱛᱟᱱ ᱨᱮᱞᱟᱝ ᱠᱟᱛᱷᱟᱜ-ᱟ?
ᱟᱡ ᱟᱹᱞᱤᱧ ᱩᱸᱫ ᱟᱪᱪᱷᱟ ᱟᱯᱮ ᱩᱸ ᱞᱟᱹᱭ ᱞᱟᱹᱭᱮᱜ-ᱟ ᱞᱤᱧ ᱟᱯᱮ ᱥᱮᱱ ᱫᱚᱻ ᱵᱤᱨ ᱫᱤᱥᱚᱢ ᱥᱮ ᱮᱸ ᱱᱚᱣᱟ ᱵᱤᱞᱟᱹᱛ ᱫᱤᱥᱚᱢ ᱠᱟᱱᱟ ᱯᱮ ᱢᱟ ᱦᱟᱸ ᱚᱱᱟ ᱢᱟᱬᱟᱝ ᱞᱟᱹᱭ ᱞᱮᱢ?
ᱮ ᱫᱚ ᱵᱤᱨ ᱫᱤᱥᱚᱢ᱾
ᱟᱪᱪᱷᱟ ᱛᱟᱦᱚᱱᱮ ᱵᱤᱨ ᱵᱩᱨᱩ ᱨᱮᱱᱟᱜ ᱚ ᱞᱟᱠᱛᱤᱭᱟᱱ ᱫᱟᱨᱮ ᱠᱚ ᱤᱫᱤ ᱠᱟᱛᱮᱜ ᱞᱟᱝ ᱚᱸ ᱛᱷᱩᱛᱤᱭᱟ ᱛᱚᱵᱮ ᱛᱮᱦᱮᱧ ᱫᱚ ᱥᱮ ᱵᱟᱝ ᱾
ᱦᱚᱭ ᱛᱚᱵᱮ ᱢᱟ᱾
ᱟᱪᱪᱷᱟ ᱢᱟ ᱚ ᱵᱤᱨ ᱨᱮ ᱪᱮᱫ ᱪᱮᱫ ᱫᱟᱨᱮ ᱢᱮᱱᱟᱜ-ᱟ ᱞᱟᱹᱭ ᱢᱮ?
ᱵᱤᱨ ᱨᱮ
ᱚᱸ!
ᱥᱟᱨᱡᱚᱢ ᱫᱟᱨᱮ ᱠᱚ ᱟᱨ ᱟᱴ ᱛᱟᱨᱚᱯ
ᱟᱪᱪᱷᱟ᱾
ᱟ ᱪᱮᱫ?
ᱚᱦ᱾
ᱢᱟᱛᱠᱚᱢ ‌ᱫᱟᱨᱮ ‌ᱠᱚ ᱫᱚ ᱦᱚᱭ ᱛᱚ᱾
ᱟᱸᱜ ᱩᱸ ᱟᱪᱪᱷᱟ ᱞᱟᱹᱭ ᱤᱧ ᱱᱚᱣᱟ ᱥᱟᱨᱡᱚᱢ ᱥᱟᱠᱟᱢ ᱠᱚᱫᱚ ᱯᱮ ᱦᱮᱡ ᱮ ᱦᱮᱡ ᱵᱟᱲᱟᱭ ᱜᱮᱭᱟ ᱥᱮ ᱵᱟ?
ᱦᱚᱸ
ᱟᱸ ᱚ ᱤᱧᱟᱹ ᱨᱚᱲ ᱟᱧᱚᱢ ᱛᱚ᱾
ᱦᱚᱸ ᱟᱧᱡᱚᱢᱚᱜ ᱠᱟᱱ ᱜᱮᱭᱟ᱾
ᱞᱟᱸᱭ ᱮᱫ ᱤᱧ ᱤᱧᱟᱜ ᱨᱚᱲᱮᱢ ᱟᱸᱡᱚᱢ ᱧᱟᱢᱮᱜ-ᱟ ᱛᱚ᱾
ᱦᱚᱸ᱾
ᱛᱟᱦᱚᱞᱮ ᱤᱭᱟᱹ ᱥᱟᱨᱡᱚᱢ ᱥᱟᱠᱟᱢ ᱠᱚᱫᱚ ᱯᱮ ᱦᱮᱡ ᱵᱟᱲᱟᱭ ᱜᱮᱭᱟ ᱥᱮ ᱵᱟᱝ?
ᱦᱚᱸ᱾
ᱟᱪᱪᱷᱟ ᱱᱤᱭᱟᱹ ᱩᱸ ᱱᱤᱭᱟᱹ ᱥᱟᱨᱡᱚᱢ ᱥᱟᱠᱟᱢ ᱦᱮᱡ ᱠᱟᱛᱮ ᱟᱠᱷᱨᱤᱧ ᱜᱮᱭᱟ ᱯᱮ ᱮᱥ ᱵᱟᱝ?
ᱯᱟᱛᱨᱟ ᱠᱚ ᱯᱟᱴᱤ ᱠᱟᱛᱮ ᱞᱮ‌ ᱟᱠᱷᱨᱤᱧ‌ ᱜᱮᱭᱟ᱾
ᱪᱮᱫ?
ᱯᱟᱛᱲᱟ ᱠᱚ ᱯᱟᱹᱴᱤ ᱠᱟᱛᱮ ᱞᱮ ᱟᱠᱷᱨᱤᱝ ᱜᱮᱭᱟ
ᱟᱪᱪᱷᱟ ᱤᱧᱟᱹ ᱚᱸ ᱚᱝᱠᱟ ᱞᱮᱠᱟ ᱛᱮ ᱯᱩᱭᱥᱟᱹ ᱵᱟᱝ ᱜᱟᱱᱚᱜ ᱠᱟᱱ ᱜᱮᱭᱟ ᱥᱮ ᱵᱟᱝ
ᱦᱚᱸ ᱜᱟᱱᱚᱜ ᱠᱟᱱ ᱜᱮᱭᱟ᱾
ᱦᱚᱸ ᱟᱨ ᱤᱧ ᱱᱚᱶᱟ ᱚᱱᱟ ᱵᱟᱫᱽ ᱛᱮ ᱟᱨ ᱡᱟ ᱵᱚᱸᱜᱟ ᱵᱩᱨᱩ ᱠᱟᱢᱤ ᱨᱮᱦᱚᱸ ᱛᱚ ᱥᱟᱨᱡᱚᱢ ᱥᱟᱠᱟᱢ ᱢᱟ ᱚᱸ ᱞᱟᱜᱟᱣᱚᱜ ᱠᱟᱱᱟ ᱥᱮ ᱵᱟᱝ ᱥᱟᱨᱡᱚᱢ ᱥᱟᱠᱟᱢ ᱵᱟᱠᱷᱟᱱ ᱪᱮᱫ ᱦᱚᱸ ᱵᱟᱝ ᱟ ᱠᱟᱢᱤ ᱵᱟᱝ ᱜᱟᱱᱚᱜ ᱛᱟᱵᱚ ᱟᱵᱚ ᱟ ᱵᱚ ᱵᱚᱸᱜᱟ ᱚᱸ ᱵᱩ᱾ ᱡᱟᱱᱟᱢ ᱠᱷᱚᱱ ᱜᱩᱡᱩᱜ ᱦᱟᱹᱵᱤᱡ ᱥᱮ ᱟᱵᱚ᱾ ᱥᱮ ᱚᱲᱟᱜ ᱫᱩᱣᱟᱹᱨ ᱥᱮ ᱟᱵᱚ ᱡᱟᱛᱤ ᱵᱚᱸᱜᱟ ᱵᱩᱨᱩ ᱡᱟᱜᱮ ᱥᱮᱨᱣᱟ ᱨᱮᱭᱟᱜ ᱵᱚᱸᱜᱟ ᱵᱳᱩᱨᱩᱳ ᱢᱮᱱᱟᱜᱼᱟ ᱡᱷᱚᱛᱚ ᱵᱚᱸᱜᱟ ᱵᱳᱩᱨᱩ ᱨᱮᱜᱮ ᱥᱟᱨᱡᱚᱢ ᱥᱟᱠᱟᱢ ᱨᱮᱭᱟᱜ ᱞᱟᱹᱠᱛᱤ ᱫᱚ ᱢᱮᱱᱟᱜᱼᱟ ᱥᱮ ᱵᱟᱝ?
ᱦᱳᱭ ᱦᱳᱭ
ᱟᱹᱞᱤᱧ ᱚᱱᱟ ᱞᱮᱠᱟ, ᱦᱚᱸ ᱪᱮᱫ ᱮᱢ ᱞᱟᱹᱭᱮᱫ ᱛᱟᱦᱮᱸᱱᱟ ᱞᱟᱹᱭᱢᱮ᱾
ᱧᱮᱞᱮᱜᱼᱟ ᱚᱱᱟ ᱵᱟᱝᱠᱷᱟᱱ ᱟᱵᱚᱣᱟᱜ ᱪᱮᱫ ᱠᱟᱹᱢᱤ ᱦᱚᱸ ᱢᱟᱲᱟᱝ ᱥᱮᱫ ᱫᱚ ᱵᱟᱝ ᱞᱟᱦᱟᱜᱼᱟ᱾
ᱦᱳᱭ ᱛᱟᱦᱚᱞᱮ ᱟᱨ ᱤᱭᱟᱹ ᱥᱟᱨᱡᱚᱢ ᱥᱟᱠᱟᱢ ᱟᱠᱷᱨᱤᱧ ᱠᱟᱛᱮᱜ ᱦᱚᱸ ᱴᱟᱠᱟ ᱟᱨᱡᱟᱣ ᱜᱟᱱᱚᱜ ᱠᱟᱱᱟ ᱟᱨ ᱥᱟᱨᱡᱚᱢ ᱥᱟᱠᱟᱢ ᱵᱟᱝᱠᱷᱟᱱ ᱮᱸᱻ ᱟᱵᱚᱣᱟᱜ ᱪᱮᱫ ᱵᱚᱸᱜᱟ ᱵᱳᱩᱨᱩᱳ ᱦᱚᱸ ᱵᱟᱝ ᱜᱟᱱᱚᱜ ᱢᱟᱱᱮ ᱞᱟᱹᱭ ᱜᱟᱱᱚᱜᱼᱟ ᱡᱮ ᱦᱚ ᱥᱟᱨᱡᱚᱢ ᱥᱟᱠᱟᱢ ᱨᱮᱭᱟᱜ ᱮᱱᱮ ᱥᱟᱨᱡᱚᱢ ᱫᱟᱨᱮ ᱨᱮᱱᱟᱜ ᱮᱱᱮᱢ ᱫᱚ ᱢᱤᱫᱴᱟᱝ ᱟᱵᱚ ᱥᱟᱶᱛᱟ ᱛᱟᱞᱟᱨᱮ ᱟᱹᱰᱤᱜᱟᱱ ᱟᱹᱰᱤ ᱢᱟᱨᱟᱝ ᱮᱱᱮᱢ ᱢᱮᱱᱟᱜ ᱛᱟᱭᱟ ᱥᱮ ᱵᱟᱝ?
ᱦᱳᱭ
ᱚ ᱟᱪᱪᱷᱟ, ᱟᱪᱪᱷᱟ ᱟᱨ ᱱᱚᱣᱟ ᱛᱤᱨᱤᱞ ᱠᱚ ᱢᱮᱱᱟᱜ ᱟᱥᱮ ᱵᱟᱝ ᱞᱟᱹᱭ ᱢᱮᱮ ᱟᱯᱮ ᱥᱮᱱ ᱨᱮ᱾
ᱦᱳᱸ ᱢᱮᱱᱟᱜ ᱜᱮᱭᱟ᱾
ᱟᱪᱪᱷᱟ ᱤᱧ ᱱᱚᱣᱟ ᱛᱤᱨᱤᱞ ᱥᱟᱠᱟᱢ ᱠᱚ ᱦᱮᱡ ᱜᱮᱭᱟ ᱯᱮ ᱥᱮ ᱵᱟᱝ?
ᱦᱳ
ᱚ ᱞᱟᱹᱭᱤᱜ ᱤᱧ ᱛᱟᱦᱞᱮ ᱛᱤᱨᱤᱞ ᱞᱟᱹᱭ-ᱤᱧ ᱛᱮᱨᱮᱞ ᱥᱟᱠᱟᱢ ᱟᱹᱠᱷᱨᱤᱧ ᱠᱟᱛᱮᱫ ᱦᱚᱸ ᱠᱟᱹᱣᱰᱤ ᱫᱚ ᱜᱟᱱᱚᱜ ᱜᱮᱭᱟ?
ᱪᱮᱫ ᱵᱮᱱ ᱞᱮᱜ-ᱟ?
ᱞᱮᱜ-ᱤᱧ ᱛᱮᱨᱮᱞ ᱥᱟᱠᱟᱢ ᱟᱠᱷᱨᱤᱧ ᱠᱟᱛᱮ ᱢᱟᱱᱮ ᱯᱩᱭᱥᱟᱹ ᱟᱨᱡᱟᱣ ᱫᱚ ᱜᱟᱱᱚᱜ ᱠᱟᱱ ᱜᱮᱭᱟ᱾
ᱚᱱᱟ ᱥᱟᱠᱟᱢ ᱦᱚᱸ ᱟᱨᱡᱟᱣ ᱜᱟᱱᱚᱜ ᱠᱟᱱ ᱜᱮᱭᱟ ᱚᱱᱟ ᱥᱟᱠᱟᱢ ᱠᱚ ᱟᱹᱠᱷᱨᱤᱧ ᱵᱟᱲᱟ ᱠᱟᱛᱮᱫ᱾
ᱟᱪᱪᱷᱟ ᱚ ᱞᱮᱜ-ᱤᱧ ᱱᱚᱣᱟ ᱛᱮᱨᱮᱞ ᱥᱟᱠᱟᱢ ᱫᱚ, ᱪᱮᱫ ᱞᱮᱠᱟ ᱠᱚ ᱟᱹᱠᱷᱨᱤᱧᱟ ᱞᱮᱧ ᱟᱯᱮ ᱫᱚ ᱚᱱᱛᱮ ᱯᱟᱞᱮᱫ ᱯᱮ ᱞᱟᱹᱭ ᱫᱟᱲᱮᱭᱟᱜᱼᱟ? ᱟᱞᱮ ᱫᱚ ᱠᱷᱟᱹᱞᱤ ᱟᱸᱡᱚᱢ ᱛᱮᱫᱞᱮ ᱟᱸᱡᱚᱢ ᱠᱟᱜᱼᱟ᱾
ᱥᱟᱠᱟᱢ ᱢᱟ ᱠᱚ ᱪᱮᱫ ᱦᱮᱡ ᱠᱟᱛᱮ ᱮᱫ ᱥᱟᱠᱟᱢ ᱦᱮᱡ ᱠᱟᱛᱮᱜ, ᱚᱠᱚᱭ ᱫᱚ ᱱᱚᱝᱠᱟ ᱵᱮᱨᱮᱞ ᱛᱮᱦᱚᱸ ᱠᱚ ᱟᱹᱠᱷᱨᱤᱧ ᱜᱮᱭᱟ ᱚᱠᱚᱭ ᱫᱚ ᱨᱚᱦᱚᱲ ᱠᱟᱛᱮᱫ ᱨᱮᱦᱚᱸ᱾
ᱚᱱᱟ ᱪᱮᱫ ᱦᱤᱥᱟᱹᱵ ᱛᱮᱠᱚ ᱟᱹᱠᱷᱨᱤᱧᱟ? ᱪᱮᱫ ᱞᱮᱠᱟ ᱦᱤᱥᱟᱹᱵ ᱛᱮᱠᱚ ᱟᱠᱷᱨᱤᱧᱟ?
ᱱᱚᱝᱠᱟ ᱢᱤᱫᱴᱟᱝ ᱢᱤᱫᱴᱟᱝ ᱦᱤᱥᱟᱹᱵ ᱠᱟᱛᱮᱫ᱾
ᱟᱪᱪᱷᱟ ᱞᱟᱹᱭ ᱫᱚᱠᱚ ᱪᱮᱫ ᱞᱮᱠᱟ ᱪᱟᱴᱟ ᱥᱤᱥᱴᱮᱢ ᱥᱮ ᱪᱮᱫ ᱞᱮᱠᱟ ᱠᱚ ᱟᱠᱷᱨᱤᱧ ᱫᱚ
ᱪᱟᱠᱟ ᱥᱤᱥᱴᱮᱢ ᱚᱱᱟᱫᱚ ᱦᱟᱜ ᱵᱟᱹᱞᱤᱧ ᱵᱟᱰᱟᱭ ᱠᱟᱜ-ᱟ ᱟᱹᱞᱤᱧ᱾
ᱪᱟᱴᱟ ᱥᱮ ᱪᱤᱫ ᱪᱮᱫ?
ᱚᱠᱟ ᱥᱮᱱ ᱚᱠᱟ ᱞᱮᱠᱟ ᱚᱱᱟ ᱫᱚᱦᱟᱜ ᱵᱟᱹᱞᱤᱧ ᱵᱟᱰᱟᱭ ᱠᱟᱜᱼᱟ᱾
ᱟ ᱟᱪᱪᱷᱟ
ᱦᱮᱸ
ᱟᱹᱞᱤᱧ ᱦᱚᱸ ᱚᱱᱟ ᱠᱚ ᱪᱮᱫ ᱞᱮᱠᱟ ᱜᱚᱱᱚᱝ ᱦᱩᱭ ᱫᱟᱲᱮᱭᱟᱜᱼᱟ ᱥᱮ ᱪᱮᱫ ᱞᱮᱠᱟ ᱫᱟᱢ ᱦᱩᱭ ᱫᱟᱲᱮᱭᱟᱜᱼᱟ ᱚᱱᱟ ᱵᱟᱲᱟᱭ ᱢᱮᱱᱟᱜ ᱛᱟᱢᱟ?
ᱵᱟᱝ
ᱟᱪᱪᱷᱟ ᱚᱱᱟ ᱫᱚ ᱡᱟᱭᱜᱟ ᱴᱚᱴᱷᱟ ᱡᱟᱹᱱᱤᱡ ᱚᱚᱱᱠᱟ ᱥᱮᱱ ᱪᱮᱫ ᱞᱮᱠᱟ ᱫᱟᱢ ᱥᱮ ᱜᱚᱱᱚᱝ ᱚ ᱚᱱᱠᱟ ᱟᱡ ᱟᱨ ᱤᱧ ᱛᱤᱨᱤᱞ ᱫᱟᱨᱮ ᱡᱚᱜ ᱜᱮᱭᱟ ᱛᱚ ᱥᱮ ᱵᱟᱝ
ᱦᱚᱸ ᱡᱚᱜ ᱜᱮᱭᱟ
ᱡᱚ ᱪᱮᱫ ᱞᱮᱠᱟ ᱡᱚ ᱠᱚ ᱪᱮᱫ ᱞᱮᱠᱟ ᱥᱤᱵᱤᱞᱟᱢᱟ ᱟᱢᱜᱮ ᱞᱟᱹᱭ ᱢᱮ ᱢᱟ? ᱛᱤᱨᱤᱞ ᱫᱟ ᱡᱚᱨ ᱡᱟᱜ ᱛᱮᱨᱮᱞ ᱡᱚ ᱨᱮᱭᱟᱜ ᱪᱮᱫ ᱫᱚᱠᱚ ᱡᱚᱢᱟ ᱪᱮᱫ ᱫᱚᱠᱚ ᱜᱤᱰᱤ ᱠᱟᱜᱼᱟ ᱟᱨ ᱛᱮᱨᱮᱞ ᱡᱚ ᱵᱷᱤᱛᱤᱨ ᱨᱮ ᱛᱤᱱᱟᱹᱝ ᱡᱟᱝ ᱠᱚ ᱛᱟᱦᱱᱮ ᱢᱟᱜ ᱟᱢ ᱚᱱᱟ ᱞᱮ ᱢᱮ ᱟᱢ
ᱯᱚᱱᱤᱭᱟ ᱢᱚᱬᱮ ᱜᱚᱴᱟᱜ ᱛᱟᱦᱮᱱᱟ ᱯᱚᱱᱤᱭᱟ᱾ ᱟᱰᱤ ᱫᱤᱱ ᱞᱤᱧ ᱡᱚᱢ ᱞᱮᱫᱼᱟ ᱛᱚ, ᱵᱟᱹᱞᱤᱧ ᱴᱤᱠᱟᱹ ᱵᱟᱹᱞᱤᱧ ᱴᱷᱤᱠᱟᱹ ᱫᱟᱲᱮᱭᱟᱜ ᱠᱟᱱᱟ᱾
ᱯᱚᱱᱮᱭᱟ ᱥᱮ ᱵᱟᱨᱭᱟ ᱛᱟᱦᱮᱱᱟ?
ᱯᱚᱱᱮᱭᱟ ᱥᱮ ᱪᱮᱞᱮᱠᱟ ᱟᱹᱰᱤ ᱫᱤᱱ ᱞᱤᱧ ᱡᱚᱢ ᱞᱮᱫ ᱛᱟᱦᱮᱫ ᱫᱚ ᱵᱟᱞᱤᱧ ᱴᱤᱠᱟᱹ ᱫᱟᱲᱮᱭᱟᱜ ᱠᱟᱱᱟ ᱚᱱᱟ ᱫᱚ᱾
ᱥᱤᱵᱤᱞᱟ ᱥᱮ ᱚᱱᱟ ᱫᱚ ᱠᱟᱥᱟ ᱜᱮᱭᱟ ᱛᱮᱨᱮᱞ ᱡᱚ?
ᱟᱯᱮ ᱯᱮ ᱞᱟ. ᱭ ᱞᱮᱠᱷᱟᱱ ᱫᱚ ᱥᱤᱵᱤᱞ ᱜᱮᱭᱟ ᱤᱱᱠᱟᱹ ᱵᱮᱨᱮᱞ ᱛᱟᱦᱮ ᱞᱮᱠᱷᱟᱱ ᱫᱚ ᱵᱟᱥᱟᱜ ᱜᱮᱭᱟ
ᱚ ᱟᱹᱞᱤᱧ ᱛᱟᱦᱞᱮ ᱞᱟᱹᱭ ᱜᱟᱱᱚᱜᱼᱟ ᱱᱚᱣᱟ ᱛᱮᱨᱮᱞ ᱡᱚ ᱠᱚ ᱟᱹᱷᱨᱤᱧ ᱜᱮᱭᱟ ᱥᱮ ᱵᱟᱠᱚ ᱟᱹᱠᱷᱨᱤᱧᱟ ᱵᱟᱡᱟᱨ ᱠᱚᱨᱮ ᱦᱟᱴ
ᱦᱚᱭ ᱟ. ᱠᱨᱤᱧ ᱜᱮᱭᱟ ᱠᱚ
ᱟᱞᱤ ᱤᱧ ᱛᱟᱦᱚᱞᱮ ᱛᱮᱨᱮᱞ ᱥᱟᱠᱟᱢ ᱟᱨ ᱱᱚᱣᱟ ᱡᱚ ᱠᱚ ᱟᱹᱠᱷᱨᱤᱧ ᱠᱟᱛᱮ ᱦᱚᱸ ᱠᱟᱹᱣᱰᱤ ᱥᱮ ᱴᱟᱠᱟ ᱯᱩᱭᱥᱟᱹ ᱫᱚ ᱟᱨᱡᱟᱣ ᱜᱟᱱᱚᱜᱼᱟ ᱠᱟᱱ ᱜᱮᱭᱟ
ᱦᱚᱸ ᱜᱟᱱᱚᱜ ᱠᱟᱱ ᱜᱮᱭᱟ
ᱟᱪᱪᱷᱟ ᱟᱞᱮᱡ ᱪᱮ
ᱤᱧ ᱟᱯᱮ ᱥᱮᱱ ᱫᱚ ᱪᱮᱫ ᱞᱮᱠᱟ
ᱟᱞᱮ ᱥᱮᱱ ᱫᱚ ᱫᱚ ᱤᱭᱟᱹ ᱠᱚᱫᱚ ᱵᱟᱹᱪᱩᱜ ᱟᱱᱟ ᱠᱷᱟᱹᱞᱤ ᱟᱸᱡᱚᱢ ᱛᱮᱫ ᱞᱮ ᱟᱸᱡᱚᱢ ᱠᱟᱜᱼᱟ ᱧᱮᱞ ᱛᱮᱫ ᱞᱮ ᱧᱮᱞ ᱠᱟᱜᱼᱟ ᱥᱟᱺᱜᱤᱧ ᱧᱚᱜ ᱨᱮ ᱢᱮᱱᱟᱜᱼᱟ ᱟᱞᱮ ᱥᱩᱨ ᱠᱚᱨᱮ ᱵᱤᱨ ᱥᱩᱨ ᱠᱚᱨᱮ ᱵᱟᱪᱩᱜ ᱟᱱᱤᱡ ᱟᱪᱪᱷᱟ ᱞᱮ ᱤᱧ ᱱᱚᱣᱟ ᱢᱟᱛᱠᱚᱢ ᱢᱮᱱᱟᱜᱼᱟ ᱟᱥᱮ ᱵᱟᱝ ᱟᱯᱮᱥᱮᱫ ᱢᱟᱛᱠᱚᱢ ᱫᱟᱨᱮ
ᱦᱚᱸ
ᱟᱹᱞᱤᱧ ᱟᱯᱮᱭᱟᱜ ᱢᱮᱱᱟᱜᱼᱟ ᱟᱥᱮ ᱵᱟᱝ-ᱟ᱾ᱟᱞᱤ
ᱟᱞᱮᱭᱟᱜ ᱫᱚ ᱵᱟᱪᱩᱜᱼᱟ
ᱟᱪᱪᱷᱟ ᱫᱟᱨᱮᱢ ᱧᱮᱞ ᱠᱟᱜᱼᱟ
ᱦᱚᱸ
ᱟᱞᱤᱡ ᱢᱟᱛᱠᱚᱢ ᱨᱮ ᱟᱹᱞᱤᱧ ᱢᱟᱛᱠᱚᱢ ᱦᱚᱛᱚ ᱥᱮ ᱡᱟᱦᱟᱸᱭ ᱢᱤᱫᱴᱟᱝ ᱢᱟᱛᱠᱚᱢ ᱫᱟᱨᱮ ᱢᱮᱱᱟᱜᱼᱟ ᱩᱱᱤ ᱛᱚ ᱠᱷᱩᱵ ᱱᱟᱯᱟᱭᱚᱜᱼᱟ ᱠᱚ ᱥᱮ ᱵᱟᱝ
ᱦᱩᱸ
ᱞᱮᱤᱧ ᱞᱟᱹᱭ ᱤᱧ ᱯᱳᱭᱞᱳ ᱢᱟᱛᱠᱚᱢ ᱠᱚ ᱟᱹᱷᱨᱤᱧᱟ ᱢᱟᱛᱠᱚᱢ ᱞᱟᱹᱭᱟᱹᱧ ᱢᱟᱛᱠᱚᱢ ᱟᱹᱠᱷᱨᱤᱧ ᱪᱟᱵᱟ ᱞᱮᱱᱠᱷᱟᱱ ᱤᱱᱟᱹ ᱛᱟᱭᱚᱢ ᱠᱚ ᱵᱟᱠᱲᱮ ᱟ ᱥᱮ ᱪᱮᱫ ᱵᱟᱠᱲᱮ ᱠᱟᱛᱮ ᱚᱱᱟ ᱠᱩᱸᱭᱰᱤ ᱠᱩᱸᱭᱰᱤ ᱠᱚᱴᱮᱡ ᱠᱟᱛᱮᱫ ᱟᱵᱟᱨ ᱥᱩᱱᱩᱢ ᱠᱟᱛᱮᱫ ᱥᱩᱱᱩᱢ ᱦᱚᱸᱠᱚ ᱟᱹᱠᱷᱨᱤᱧ ᱜᱮᱭᱟ ᱥᱮ ᱵᱟᱝ ᱛᱟᱦᱮ ᱟᱹᱞᱤᱧ ᱟᱹᱞᱤᱧ ᱛᱟᱦᱮᱞᱮ ᱢᱤᱫᱴᱟᱱ ᱢᱟᱛᱠᱚᱢ ᱫᱟᱨᱮ ᱠᱷᱚᱱ ᱟᱹᱰᱤ ᱞᱮᱠᱟᱛᱮ
ᱦᱩᱭ ᱥᱮ ᱦᱳᱭ ᱠᱟᱹᱣᱰᱤ ᱟᱨ ᱦᱚᱸ ᱜᱟᱱᱚᱜ ᱠᱟᱱ ᱜᱮᱭᱟ
ᱦᱳᱭ ᱯᱩᱭᱞᱩ ᱚᱱᱮ ᱢᱟᱛᱠᱚᱢ ᱛᱟᱥᱮ ᱨᱚᱦᱚᱲ ᱠᱟᱛᱮᱫ ᱚᱱᱟ ᱠᱚ ᱟᱹᱠᱷᱨᱤᱧᱮᱜᱼᱟ ᱥᱮ ᱵᱟᱝ ᱛᱟᱯᱚ ᱤᱱᱟ ᱛᱟᱭᱚᱢ ᱱᱚᱜ ᱚᱭ ᱠᱚ ᱵᱟᱠᱲᱮ ᱠᱟᱱᱟ ᱵᱟᱠᱲᱮ ᱵᱟᱠᱲᱮ ᱠᱟᱛᱮᱫ ᱵᱤᱞᱤ ᱞᱮᱱᱠᱷᱟᱱ ᱠᱩᱸᱭᱰᱤ ᱩᱰᱩᱠᱚᱜ ᱠᱟᱱᱟ ᱥᱮ ᱵᱟᱝ ᱚᱸᱰᱮ ᱠᱷᱚᱱ ᱚᱸᱰᱮ ᱠᱷᱚᱱ ᱚᱱᱟ ᱠᱚᱴᱮᱡ ᱠᱟᱛᱮᱫ ᱠᱩᱭᱰᱤ ᱦᱚᱸᱛᱚ ᱟᱫᱷᱟᱱ ᱤᱱᱠᱟᱹ ᱛᱮᱦᱚᱸ ᱠᱚ ᱦᱟᱛᱟᱣ ᱜᱮ ᱟᱨ ᱱᱚᱣᱟ ᱥᱩᱱᱩᱢ ᱠᱟᱛᱮᱫ ᱦᱚᱸ ᱟᱹᱠᱷᱨᱤᱧ ᱜᱟᱱᱚᱜ ᱠᱟᱱ ᱜᱮᱭᱟ ᱥᱮ ᱵᱟᱝ
ᱦᱩᱸ ᱦᱩᱸ
ᱟᱹᱞᱤᱧ ᱛᱟᱦᱚᱞᱮ ᱚᱱᱟ ᱛᱮᱦᱚᱸ ᱠᱟᱹᱣᱰᱤ ᱟᱨᱡᱟᱣ ᱫᱚ ᱜᱟᱱᱚᱜ ᱠᱟᱱ ᱜᱮᱭᱟ
ᱜᱟᱱᱚᱜ ᱠᱟᱱ ᱜᱮᱭᱟ ᱚᱱᱠᱟ ᱫᱚ
ᱦᱩᱸ ᱟᱨ ᱱᱚᱣᱟ ᱵᱤᱨ ᱵᱩᱨᱩ ᱨᱮᱭᱟᱜ ᱡᱟᱦᱟᱸ ᱨᱚᱦᱚᱲ ᱫᱟᱨᱮ ᱠᱚ ᱢᱮᱱᱟᱜᱼᱟ ᱥᱮ ᱚᱱᱟ ᱥᱟᱦᱟᱱ ᱠᱚᱠᱚ ᱟᱠᱨᱤᱧ ᱜᱮᱭᱟ ᱥᱮ ᱵᱟᱝ ᱟᱯᱮ ᱥᱮᱫ
ᱤ ᱠᱚ ᱵᱟᱠᱚ ᱟᱹᱠᱷᱨᱤᱧ ᱜᱮᱭᱟ ᱟᱞᱮᱥᱱ ᱫᱚ ᱚᱲᱟᱜ ᱛᱮᱜᱮ ᱠᱚ ᱟᱜᱩᱭᱟ ᱠᱚ ᱦᱮᱸ
ᱞᱮ ᱤᱧ ᱵᱟᱠᱚ ᱟᱹᱷᱨᱤᱧ ᱜᱮᱭᱟ ᱚᱱᱠᱟᱱᱟᱜ ᱢᱟᱱᱮ ᱥᱟᱦᱟᱱ ᱵᱚᱡᱷᱟ ᱡᱩᱛ ᱠᱟᱛᱮᱫ ᱠᱟᱹᱴᱤᱡ ᱠᱟᱹᱴᱤᱡ
ᱵᱟᱝ ᱵᱟᱝ ᱟᱞᱮ ᱥᱮᱱ ᱫᱚ ᱵᱟᱠᱚ ᱟᱹᱠᱷᱨᱤᱧᱟ ᱛᱱᱟᱹ ᱦᱚᱲ ᱠᱚ ᱠᱚ ᱟᱫ ᱫᱚ ᱤᱱᱠᱟᱹ ᱥᱮᱫ ᱠᱚ ᱟᱜᱩᱭᱟ ᱚᱲᱟᱜ ᱥᱮᱱ ᱜᱮ ᱡᱮᱡᱟᱨ ᱚᱲᱟᱜ ᱥᱮᱱ ᱜᱮ
ᱟᱪᱪᱷᱟ
ᱦᱮᱸ
ᱟᱨ ᱱᱚᱣᱟ ᱠᱟᱹᱡᱩ ᱠᱚ ᱢᱮᱱᱟᱜ ᱟᱥᱮ ᱵᱟᱝ ᱟᱯᱮ ᱥᱮᱫ ᱵᱤᱨ ᱢᱮᱱᱟᱜ ᱫᱚ ᱠᱟᱹᱡᱩ ᱠᱤᱛᱟᱹ ᱛᱟᱨᱚᱵ ᱮ ᱤᱧ ᱠᱟᱹᱡᱩ ᱵᱟᱫᱟᱢ ᱚᱱᱟ ᱚᱱᱟ ᱠᱚ ᱟᱹᱠᱷᱨᱤᱧ ᱜᱮᱭᱟ ᱥᱮ ᱵᱟᱝ ᱵᱟᱡᱟᱨ ᱨᱮ
ᱦᱩᱸ ᱟᱠᱷᱽᱨᱤᱧ ᱜᱮᱭᱟ ᱠᱚ
ᱞᱟ. ᱭᱮᱫ ᱤᱧ ᱛᱟᱦᱚᱞᱮ ᱚᱝ ᱚᱱᱠᱟ ᱛᱮᱦᱛᱚ ᱢᱤᱫ ᱦᱚᱲ ᱠᱟᱹᱣᱰᱤ ᱟᱨᱡᱟᱣ ᱫᱟᱲᱮᱭᱟᱜᱼᱟ ᱥᱮ ᱵᱟᱝ ᱚᱱᱟ ᱠᱚ ᱟᱹᱠᱷᱨᱤᱧ ᱠᱟᱛᱮᱫ
ᱟᱨᱡᱟᱣ ᱫᱟᱲᱮ ᱦᱩᱸ ᱟᱨᱡᱟᱣ ᱫᱟᱲᱟᱜ ᱜᱮᱭᱟᱹᱭ ᱱᱟᱹᱜ
ᱚ ᱱᱤᱝᱠᱟᱱᱮᱫ ᱟᱨ ᱱᱚᱣᱟ ᱪᱮᱫ ᱫᱟᱨᱮᱧ ᱞᱟᱹᱭᱟ ᱞᱟᱹᱭᱟᱹᱧᱟᱹ ᱵᱷᱚᱞᱩ ᱥᱮ ᱪᱮᱫ ᱠᱚ ᱞᱟᱹᱭᱮᱫ ᱵᱷᱚᱞᱩ ᱥᱮ ᱪᱮᱫ ᱚᱱ ᱚᱱᱟ ᱫᱟᱨᱮ ᱢᱮᱱᱟᱜᱼᱟ ᱥᱮ ᱵᱟᱝ ᱟᱯᱮᱥᱮᱱ
ᱵᱷᱳᱞᱞᱳ
ᱦᱮᱸ
ᱵᱟᱝ ᱟ ᱵᱟᱹᱪᱩᱜ ᱠᱟᱜ -ᱟ
ᱟᱨ ᱵᱳᱚᱞᱞᱩ ᱛᱚ ᱚᱱᱮ ᱪᱮᱫ ᱤᱭᱟᱹᱛᱮ ᱚᱱᱟ ᱪᱚ ᱪᱚᱠᱟᱜ ᱛᱟᱦᱮᱱᱟ ᱵᱷᱤᱛᱤᱨ ᱡᱟᱹᱮ ᱤᱭᱟᱹ ᱚᱝᱥᱚᱴᱟᱜ ᱫᱚᱢᱮ ᱥᱤᱵᱤᱞᱟ ᱦᱚᱸ ᱚᱱᱟ ᱵᱷᱳᱞᱞᱩ ᱛᱚᱨᱚᱡ ᱫᱚ ᱱᱚᱣᱟ ᱠᱟᱹᱢᱤᱨᱮ ᱞᱟᱜᱟᱜᱼᱟ ᱱᱚᱣᱟ ᱡᱟᱦᱟᱸᱭ ᱠᱚ ᱡᱚᱢ ᱥᱤᱢ ᱠᱚᱠᱚ ᱵᱚᱸᱜᱟᱭᱟ ᱟᱵᱚ ᱥᱟᱶᱛᱟ ᱨᱮᱱ ᱦᱚᱲ ᱠᱚ ᱵᱟᱠᱷᱟᱱ ᱵᱚᱸᱜᱟᱼ ᱵᱩᱨᱩ ᱠᱟᱹᱢᱤ ᱠᱚᱨᱮ ᱚᱱᱟ ᱚᱱᱟ ᱨᱮᱭᱟᱜ ᱠᱟᱴ ᱟᱹᱜᱩ ᱠᱟᱛᱮᱫ ᱛᱚᱨᱚᱡ ᱠᱮᱫᱼᱟ ᱠᱚ ᱛᱚᱨᱚᱡ ᱠᱟᱛᱮᱫ ᱚᱱᱟ ᱚᱱᱟ ᱛᱚᱨᱚᱡ ᱛᱮ ᱱᱚᱣᱟ ᱤᱭᱟᱹ ᱠᱚᱠᱚ ᱞᱩᱜᱽᱲᱤ ᱠᱚ ᱠᱚ ᱛᱤᱠᱤ ᱥᱚᱵᱚᱫᱟ ᱱᱚᱣᱟ ᱯᱚᱸᱰᱟᱜ ᱡᱟᱦᱟᱸ ᱟᱫᱚ ᱚᱱᱟ ᱚᱱᱟ ᱛᱮᱜᱮ ᱢᱟᱱᱮ ᱦᱚᱨᱚᱜ ᱠᱟᱛᱮᱜ ᱥᱮ ᱠᱚᱲᱟ ᱠᱚᱫᱚ ᱠᱚ ᱫᱷᱩᱛᱤᱜᱼᱟ ᱠᱩᱲᱤ ᱠᱩᱫᱚ ᱚᱱᱟ ᱥᱟᱹᱲᱤ ᱛᱮᱠᱚ ᱵᱟᱸᱫᱮᱜ ᱛᱮ ᱵᱚᱸᱜᱟ ᱵᱩᱨᱩ ᱠᱟᱹᱢᱤ ᱨᱮᱠᱚ ᱟᱬᱜᱚᱱᱟ ᱚᱱᱠᱟ ᱟᱸᱡᱚᱢ ᱵᱟᱹᱲᱟ ᱠᱟᱜᱼᱟ ᱥᱮ ᱵᱟᱝ
ᱵᱟᱝᱟ ᱵᱟᱹᱞᱤᱧ ᱟᱸᱡᱚᱢ ᱟᱠᱟᱜᱼᱟ
ᱦᱳᱭ ᱚᱱᱟ ᱵᱷᱩᱞᱞᱩ ᱨᱮᱭᱟᱜ ᱠᱟᱹᱢᱤ ᱫᱚ ᱚᱱᱟ ᱚᱱᱟ ᱛᱚᱨᱚᱡ ᱫᱚ ᱚᱱᱟ ᱛᱚᱨᱚᱡ ᱛᱮ ᱵᱚᱸᱜᱟ ᱞᱩᱜᱽᱲᱤ ᱠᱚ ᱠᱚ ᱡᱟᱦᱟᱸ ᱛᱮᱠᱚ ᱵᱚᱸᱜᱟᱼᱵᱩᱨᱩᱭᱟ ᱚᱱᱟ ᱠᱚ ᱤᱭᱟᱹᱠᱚ ᱛᱤᱠᱤ ᱥᱚᱵᱚᱫᱟᱠᱚ ᱟᱨ ᱯᱟᱹᱦᱤᱞ ᱫᱚ ᱚᱱᱠᱟ ᱠᱚ ᱤᱭᱟᱹᱭ ᱛᱟᱦᱮᱸᱜᱼᱟ ᱛᱮᱦᱮᱧ ᱜᱟᱯᱟ ᱫᱚ ᱥᱮᱭ ᱡᱩᱜᱽ ᱵᱚᱫᱚᱞ ᱥᱟᱶᱛᱮ ᱟᱹᱰᱤ ᱜᱟᱱ ᱟᱹᱨᱩ ᱯᱷᱮᱨᱚᱜ ᱠᱟᱱᱟ ᱛᱚ
ᱦᱳᱭ ᱦᱳᱭ
ᱥᱮ ᱵᱟᱝ ᱟᱫᱚ ᱛᱮᱦᱮᱧ ᱜᱟᱯᱟ ᱫᱚ ᱥᱟᱨ ᱤᱭᱟᱹ ᱠᱚ ᱩᱰᱩᱠᱚᱜ ᱠᱟᱱᱟ ᱥᱮ ᱟᱨ ᱤᱧ ᱱᱚᱣᱟ ᱟᱯᱮᱥᱮᱱᱟ ᱨᱮ ᱟᱛᱱᱟᱜ ᱥᱟᱠᱟᱢ ᱟᱛᱱᱟᱜ ᱫᱟᱨᱮ ᱢᱮᱱᱟᱜ ᱟᱥᱮ
ᱦᱚᱸ ᱢᱮᱱᱟᱜ ᱜᱮᱭᱟ
ᱦᱚᱸ ᱧᱮᱞ ᱠᱟᱜ ᱟᱢ
ᱧᱮᱞ ᱫᱚ ᱦᱚᱸᱜ ᱚᱭ ᱧᱮᱞ
ᱟᱹᱞᱤᱧ ᱚᱱᱟ ᱟᱛᱱᱟᱜ ᱥᱟᱠᱟᱢ ᱦᱚᱛᱚ ᱠᱟᱹᱢᱤ ᱨᱮ ᱢᱟᱱᱮ ᱟᱵᱚ ᱱᱚᱣᱟ ᱥᱟᱶᱛᱟ ᱨᱮᱭᱟᱜ ᱪᱷᱩᱸᱛ ᱠᱟᱹᱢᱤᱨᱮ ᱠᱟᱹᱢᱤᱨᱮ ᱞᱟᱜᱟᱜ ᱜᱮᱭᱟ
ᱦᱳᱭ ᱦᱳᱭ ᱟᱸᱡᱚᱢ ᱠᱟᱫ ᱜᱮᱭᱟ ᱟᱸᱡᱚᱢ ᱠᱟᱫ ᱜᱮᱭᱟ ᱥᱮ
ᱦᱳᱭ ᱞᱟᱹᱭᱟᱹᱧ ᱱᱚᱣᱟ
ᱜᱤᱫᱽᱨᱟᱹ ᱜᱤᱫᱽᱨᱟᱹ ᱪᱷᱩᱴᱤ ᱦᱟᱨ ᱡᱚ ᱟ ᱜᱤᱫᱽᱨᱟᱹ ᱪᱤᱫᱨᱟ ᱨᱮ ᱟᱭᱳ ᱵᱟᱵᱟ ᱟᱸᱡ ᱞᱟᱳ ᱟᱠᱤᱱ ᱫᱚᱭ ᱯᱟᱹᱭᱞᱟᱹ ᱫᱚ ᱚᱱᱟ ᱟᱛᱱᱟᱜ ᱥᱟ ᱟᱛᱱᱟᱜ ᱥᱟᱠᱟᱢ ᱨᱮᱜᱮ ᱤᱭᱟᱹ ᱥᱮ ᱟᱸᱡᱽᱞᱮ ᱨᱟᱠᱟᱵ ᱢᱮᱭᱟ ᱥᱮ
ᱦᱳᱭ ᱚᱱᱟᱛᱮ ᱟᱛᱱᱟᱜ ᱥᱟᱠᱟᱢ ᱦᱚᱸ ᱟᱹᱰᱤ ᱞᱟᱹᱠᱛᱤᱭᱟᱱ ᱡᱤᱱᱤᱥ ᱜᱮ ᱚᱱᱟ ᱠᱷᱟᱹᱛᱤᱨ ᱛᱮ ᱚᱱᱟ ᱞᱮᱠᱟᱛᱮ ᱞᱟᱹᱭ ᱜᱟᱱᱚᱜᱼᱟ ᱱᱚᱣᱟ ᱤᱭᱟᱹ ᱠᱚᱦᱚᱸ ᱵᱤᱨᱤᱨ ᱡᱟᱡᱟ ᱫᱟᱜ ᱫᱟᱨᱮ ᱠᱚ ᱢᱮᱱᱟᱜᱼᱟ ᱡᱚᱛᱚᱣᱟᱜ ᱜᱮ ᱞᱟᱹᱠᱛᱤᱭᱟᱱ ᱜᱮ ᱢᱮᱱᱟᱜᱼᱟ ᱥᱮ ᱞᱟᱹᱠᱛᱤᱭᱟᱱ ᱫᱟᱨᱮ ᱜᱮ ᱚᱱᱟ ᱫᱟᱨᱮ ᱠᱚ ᱵᱟᱝᱠᱷᱟᱱ ᱟᱵᱚ ᱥᱟᱶᱛᱟᱨᱮ ᱡᱮ ᱟᱫᱷᱟᱱ ᱠᱟᱹᱢᱤ ᱵᱟᱝ ᱜᱟᱱᱚᱜ ᱜᱮᱭᱟ ᱥᱮ ᱵᱟᱝ
ᱦᱳᱭ ᱦᱳᱭ
ᱟᱪᱪᱷᱟ ᱴᱷᱤᱠ ᱜᱮᱭᱟ ᱤᱧ ᱚᱠᱛᱚ ᱠᱚᱦᱚᱸ ᱦᱩᱭ ᱡᱟᱣᱨᱟᱜ ᱠᱟᱱᱟ ᱢᱟ ᱟᱹᱰᱤ ᱜᱟᱱ ᱥᱚᱢᱚᱭ ᱮᱢ ᱠᱷᱟᱹᱛᱤᱨ ᱤᱧ ᱫᱚᱥᱴᱟ ᱠᱷᱚᱱ ᱢᱩᱪᱟᱹᱫ ᱨᱮ ᱥᱟᱭ ᱥᱟᱭ ᱥᱟᱨᱦᱟᱣᱤᱧ ᱪᱟᱞᱟᱢ ᱠᱟᱱᱟ
ᱤᱧ ᱦᱚᱸ ᱟᱨ ᱟᱞᱤᱧ ᱡᱚᱦᱟᱨ ᱟᱞᱤᱧ ᱫᱚ ᱦᱳᱭ ᱛᱚᱵᱮ ᱢᱟ ᱜᱚᱝᱠᱮ ᱡᱚᱦᱟᱨ ᱜᱮ
ᱦᱮᱸ ᱡᱚᱦᱟᱨ ᱜᱮ ᱢᱟ ᱤᱧ ᱯᱟᱥᱴᱟ ᱠᱷᱚᱱ ᱦᱚᱸ
ᱦᱩᱸ